ᱦᱮᱞᱳ ᱡᱚᱦᱟᱨ ᱜᱮ
ᱡᱚᱦᱟᱨ ᱜᱮ ᱡᱚᱦᱟᱨ ᱜᱮ
ᱨᱚᱲ ᱠᱚ ᱦᱟᱸᱜ ᱴᱷᱟᱢ ᱴᱷᱟᱢ ᱜᱮ ᱵᱮᱱ
ᱦᱩᱸ ᱪᱮᱫ ᱵᱤᱱ ᱞᱟᱹᱭᱮ ᱟ
ᱞᱟᱹᱭ ᱮᱫ ᱟᱹᱞᱤᱧ ᱨᱚᱲ ᱠᱚ ᱦᱟᱸᱜ ᱴᱷᱟᱢ ᱴᱷᱟᱢ ᱜᱮᱵᱮᱱ ᱟᱸᱡᱚᱢ ᱴᱷᱤᱠᱟᱹᱭᱮᱫᱼᱟ ᱛᱚ
ᱦᱚᱸ ᱴᱷᱟᱢ ᱴᱷᱟᱢ ᱜᱮᱞᱤᱧ ᱟᱸᱡᱚᱢ ᱴᱷᱤᱠᱟᱹᱭᱮᱫᱼᱟ
ᱟᱪᱪᱷᱟ ᱟᱪᱪᱷᱟ
ᱪᱮᱫ ᱠᱚᱢ ᱪᱤᱠᱟᱹ ᱵᱟᱲᱟ ᱮᱫᱼᱟ
ᱮ ᱱᱤᱛᱳ ᱫᱚ ᱦᱟᱸᱜ ᱱᱚᱜᱼᱚᱭ ᱪᱟᱥᱵᱟᱥ ᱠᱟᱹᱢᱤ ᱫᱤᱱ ᱠᱟᱵᱚᱱ ᱠᱟᱱ ᱛᱟᱵᱚᱱᱟ ᱛᱚ ᱟᱫᱚ ᱦᱟᱸᱜ ᱪᱟᱥᱼᱵᱟᱥ ᱠᱟᱹᱢᱤ ᱠᱚᱜᱮ ᱦᱟᱜ ᱱᱤᱛᱚᱜ ᱫᱚ ᱮᱛᱚᱦᱚᱵ ᱜᱚᱫ ᱟᱠᱟᱱᱟ ᱟᱫᱚ ᱚᱱᱠᱟ ᱜᱮ ᱥᱮᱛᱟᱜ ᱵᱮᱲᱟ ᱦᱟᱸᱜ ᱪᱟᱞᱟᱣ ᱦᱩᱭ ᱞᱮᱱᱟ ᱠᱷᱮᱛ ᱵᱟᱹᱫᱽ ᱥᱮᱱ ᱟᱫᱚ ᱛᱚᱵᱮ ᱨᱩᱣᱟᱹᱲ ᱵᱟᱲᱟ ᱠᱟᱛᱮᱜ ᱜᱮ ᱦᱟᱸᱜ ᱱᱤᱛᱚᱜ ᱡᱚᱢ ᱵᱟᱲᱟ ᱠᱟᱛᱮᱫ ᱟᱨᱚ ᱦᱟᱸᱜ ᱠᱷᱮᱛ ᱵᱟᱹᱫᱽ ᱥᱮᱱᱜᱮ ᱪᱟᱞᱟᱣ ᱦᱩᱭᱩᱜᱼᱟ ᱟᱨ ᱪᱮᱫ
ᱚ ᱪᱮᱫ ᱠᱚ ᱞᱟᱹᱭᱟ ᱵᱟᱭ ᱠᱟᱹᱢᱤ ᱠᱟᱱ ᱫᱚ ᱴᱟᱠᱥ ᱛᱤᱧ
ᱦᱳᱭ ᱪᱮᱫ ᱵᱮᱤᱱ ᱞᱟᱹᱭ ᱠᱮᱫᱟ
ᱤᱧᱟᱹᱜ ᱴᱟᱠᱥ ᱵᱟᱭ ᱠᱟᱹᱢᱤ ᱠᱟᱱᱟ
ᱟᱪᱪᱷᱟ ᱟᱪᱪᱷᱟ
ᱚᱠᱟ ᱞᱮᱠᱟᱭ ᱠᱟᱹᱢᱤᱭᱟ ᱞᱟᱹᱭ ᱤᱧ ᱵᱮᱱ ᱥᱮ
ᱟᱪᱪᱷᱟ ᱚᱠᱟᱴᱟᱜ ᱜᱚᱝᱠᱮ ᱯᱷᱳᱱ ᱠᱚᱞ ᱨᱮᱱᱟᱜ
ᱦᱳᱭ
ᱪᱮᱫ ᱞᱮᱠᱟ ᱚᱱᱟ ᱥᱚᱢᱚᱭ ᱵᱟᱭ ᱩᱫᱩᱜᱮᱫ ᱛᱟᱵᱮᱱᱟ ᱥᱮ ᱪᱮᱫ
ᱥᱚᱢᱚᱭ ᱫᱚ ᱟᱹᱜᱩᱭᱮᱫ ᱜᱮᱭᱟᱭ ᱦᱮ ᱵᱟᱭ ᱫᱮᱠᱷᱟᱣᱮᱫᱼᱟ ᱴᱟᱠᱥ ᱚᱠᱟ ᱯᱩᱨᱟᱹᱜ ᱠᱟᱱᱟ ᱥᱮ ᱵᱟᱭ ᱯᱩᱨᱟᱹᱜ ᱠᱟᱱᱟ
ᱟᱪᱪᱷᱟ ᱟᱪᱪᱷᱟ ᱚᱱᱟ ᱫᱚ ᱦᱟᱸᱜ ᱜᱚᱝᱠᱮ ᱥᱚᱸᱜᱮ ᱥᱚᱝᱮ ᱫᱚ ᱦᱟᱸᱜ ᱵᱟᱭ ᱫᱮᱠᱷᱟᱣᱟ ᱠᱤᱪᱷᱩ ᱠᱷᱚᱱ ᱯᱚᱨᱮ ᱦᱟᱸᱜ ᱫᱮᱠᱷᱟᱣᱟ ᱟᱨ ᱪᱮᱫ
ᱚ ᱦᱚᱸ
ᱦᱳᱭ ᱦᱳᱭ
ᱚᱠᱟ ᱠᱷᱚᱱ ᱟᱹᱰᱤ ᱥᱟᱸᱜᱤᱧ ᱞᱮᱠᱟ ᱨᱚᱲ ᱟᱸᱡᱚᱢᱚᱜ ᱠᱟᱱᱟ
ᱟᱪᱪᱷᱟ ᱟᱪᱪᱷᱟ ᱟᱸᱡᱚᱢ ᱴᱷᱤᱠᱟᱹᱭᱟ ᱵᱮᱱ ᱱᱤᱛᱚᱜ
ᱦᱳᱣ‌ ᱚᱸᱡᱚᱢ ᱴᱷᱤᱠᱟᱹᱭᱮᱫᱼᱟᱤᱧ
ᱦᱮᱸ ᱦᱮᱸ ᱟᱨ ᱛᱟᱦᱚᱞᱮ ᱱᱟᱯᱟᱭ ᱵᱟᱲᱟ ᱜᱮᱛᱚ ᱚᱲᱟᱜ ᱠᱚᱨᱮ ᱥᱟᱱᱟᱢ ᱠᱚᱜᱮ
ᱦ ᱥᱟᱱᱟᱢ ᱠᱚᱜᱮ ᱱᱟᱯᱟᱭ ᱜᱮ
ᱟᱪᱪᱷᱟ ᱾ ᱦᱳᱭ ᱟᱞᱮᱦᱚᱸ ᱱᱤᱛᱚᱜ ᱫᱚ ᱦᱟᱸᱜ ᱪᱟᱸᱫᱳ ᱵᱚᱸᱜᱟ ᱟᱜ ᱫᱩᱞᱟᱹᱲ ᱛᱮ ᱦᱟᱸᱜ ᱮᱸ ᱱᱟᱯᱟᱭ ᱜᱮ ᱢᱮᱱᱟᱜ ᱟᱠᱟᱜᱞᱤᱧᱟ ᱟᱨ ᱚᱲᱟᱜ ᱠᱚᱨᱮ ᱦᱚᱸ ᱥᱟᱱᱟᱢ ᱠᱚᱜᱮ ᱱᱟᱯᱟᱭ ᱵᱟᱲᱟ ᱜᱮ ᱦᱟᱸᱜ
ᱦᱳᱭ ᱦᱳᱭ ᱾
ᱟᱯᱮ ᱫᱤᱥᱚᱢ ᱥᱮᱫ ᱫᱚ ᱚᱠᱟ ᱥᱮᱫ?
ᱟᱞᱮ ᱫᱤᱥᱚᱢ ᱫᱚ ᱦᱟᱸᱜ ᱜᱚᱢᱠᱮ ᱢᱟᱱ ᱫᱤᱥᱚᱢ ᱠᱟᱱ ᱜᱮᱭᱟ ᱞᱮ ᱟᱞᱮᱦᱚᱸ ᱾ ᱟᱨ ᱵᱮᱝᱜᱚᱞ ᱵᱮᱝᱜᱚᱞ ᱫᱤᱥᱚᱢ ᱦᱟᱸᱜ ᱵᱮᱝᱜᱚᱞ ᱾
ᱦᱳᱭ ᱦᱳᱭ ᱾ ᱟᱨ ᱟᱵᱮᱱ ᱫᱚ ᱦᱟᱜ ᱜᱚᱢᱠᱮ?
ᱥᱩᱨ ᱨᱮᱱ ᱟᱹᱞᱤᱧ ᱢᱟᱱ ᱫᱤᱥᱚᱢ ᱾
ᱦᱮᱞᱳ ᱾
ᱚᱲᱤᱥᱥᱟ ᱾
ᱦᱮᱞᱳᱻ
ᱵᱟᱝ ᱟᱸᱡᱚᱢᱚᱜ ᱠᱟᱱᱛᱮ?
ᱦᱳᱭ ᱜᱚᱝᱠᱮ ᱞᱟᱹᱭᱮᱫ ᱟᱹᱞᱤᱧ ᱟᱵᱮᱱ ᱫᱚ ᱦᱟᱸᱜ ᱚᱠᱟ ᱫᱤᱥᱚᱢ ᱠᱟᱱᱟ ᱵᱮᱱ?
ᱳᱲᱤᱥᱥᱟ ᱾
ᱟᱪ ᱟᱪᱪᱷᱟ ᱟᱪᱪᱷᱟ ᱾ ᱟᱹᱰᱤ ᱱᱟᱯᱟᱭ ᱾ ᱟᱫᱚ ᱜᱚᱝᱠᱮ ᱚᱱᱛᱮ ᱢᱟᱦᱟᱸᱜ ᱟᱸ ᱦᱟᱸ ᱾ ᱡᱟᱹᱥᱛᱤ ᱠᱟᱭᱛᱮ ᱦᱟᱸᱜ ᱧᱮᱞᱚᱜᱼᱟ ᱡᱮ ᱚᱞ ᱪᱤᱠᱤ ᱛᱮᱜᱮ ᱦᱟᱸᱜ ᱠᱚ ᱚᱞ ᱯᱟᱲᱦᱟᱜ ᱠᱟᱱᱟ ᱾
ᱚᱠᱟ ᱟᱞᱮ ᱥᱮᱫ?
ᱦᱳᱭ ᱦᱳᱭ ᱳᱲᱤᱥᱥᱟ ᱯᱚᱱᱚᱛ ᱥᱮᱫ ᱦᱟᱸᱜ ᱾
ᱟᱞᱮ ᱯᱚᱱᱚᱛ ᱢᱟ ᱦᱟᱸᱜ ᱚᱞᱪᱤᱠᱤ ᱦᱚᱭ ᱠᱚ ᱚᱞᱚᱜ ᱜᱮᱭᱟ ᱩᱱᱟᱹᱜ ᱩᱛᱟᱹᱨ ᱫᱚ ᱵᱟᱝᱜᱮ ᱾
ᱟᱪᱪᱷᱟ ᱟᱪᱪᱷᱟ ᱟᱪᱪᱷᱟ ᱟᱪᱪᱷᱟ ᱾ ᱦᱳᱭ ᱾
ᱢᱟᱨᱟᱝ ᱢᱟᱨ ᱤᱭᱩᱱᱤᱵᱷᱟᱨᱥᱤᱴᱤ ᱠᱚᱨᱮ ᱠᱚ ᱚᱞ ᱦᱚᱪᱚ ᱠᱚᱣᱟ ᱾ ᱱᱚᱣᱟ ᱦᱩᱰᱤᱧᱟᱜ ᱠᱚᱨᱮ ᱫᱚ ᱫᱚ ᱵᱟᱝᱜᱮ ᱾
ᱟᱪᱪᱷᱟ ᱢᱟᱱᱮ ᱱᱚᱝᱠᱟ ᱟᱸᱜ ᱟᱛᱳ ᱠᱚᱨᱮᱫ ᱥᱮ ᱟᱛᱳ ᱴᱚᱴᱷᱟ ᱠᱚᱨᱮ ᱤᱛᱩᱱ ᱟᱥᱲᱟ ᱠᱚᱫᱚ ᱚᱞ ᱪᱤᱠᱤ ᱛᱮ ᱢᱮᱱᱟᱜ ᱟᱠᱟᱫᱟ ᱥᱮ ᱵᱟᱝᱟ?
ᱢᱮᱱᱟᱜ ᱟᱠᱟᱫ ᱜᱮᱭᱟ ᱟᱹᱰᱤ ᱜᱟᱱ ᱜᱮ ᱾
ᱟᱪᱪᱷᱟ ᱟᱪᱪᱷᱟ ᱾
ᱟᱹᱵᱤᱱ ᱫᱚ ᱚᱞᱪᱤᱠᱤ ᱛᱮᱵᱤᱱ ᱚᱞ ᱵᱟᱲᱟ ᱟᱠᱟᱫ ᱪᱮ ᱵᱟᱝ ᱜᱮ?
ᱦᱳᱭ ᱟᱹᱞᱤᱧ ᱫᱚ ᱦᱟᱸᱜ ᱚᱱᱟ ᱢᱟᱨᱟᱝ ᱵᱤᱫᱽᱫᱟᱹᱜᱟᱲ ᱨᱮᱜᱮ ᱦᱟᱸᱜ ᱟᱵᱚᱣᱟᱜ ᱟᱭᱳ ᱟᱲᱟᱝ ᱥᱟᱱᱛᱟᱲᱤ ᱯᱟᱹᱨᱥᱤ ᱚᱞᱪᱤᱠᱤ ᱛᱮᱜᱮ ᱦᱟᱸᱜ ᱞᱤᱧ ᱚᱞᱚᱜ ᱠᱟᱱᱟ ᱟᱨ ᱪᱮᱫ ᱾
ᱦᱮᱞᱳ ᱾
ᱦᱳᱭ ᱾
ᱟᱵᱮᱱ ᱜᱮ ᱪᱮᱫ ᱞᱮᱠᱟ ᱠᱟᱹᱢᱤ ᱵᱟᱲᱟᱭᱟᱵᱮᱱ ᱡᱟᱦᱟᱱᱟᱜ ᱠᱚ ᱥᱮ ᱯᱟᱹᱴᱷᱟᱹᱣᱟ ᱠᱟᱱ ᱜᱮᱭᱟᱵᱮᱱ?
ᱯᱟ. ᱴᱷᱟ. ᱣᱟ ᱫᱚ ᱵᱟᱝᱜᱤ ᱟᱹᱞᱤᱧ ᱫᱚ ᱾ ᱟᱹᱞᱤᱧ ᱫᱚ ᱢᱮᱱᱠᱷᱟᱱ ᱫᱚ ᱪᱮᱫ ᱦᱮᱠᱤᱝ ᱥᱮᱫ ᱞᱤᱧ ᱤᱫᱤᱭᱮᱫᱼᱟ ᱞᱤᱧ
ᱟᱪᱪᱷᱟ ᱟᱪᱪᱷᱟ ᱾ ᱛᱟᱦᱚᱞᱮ ᱚᱲᱟᱜ ᱠᱚᱨᱮᱱᱟᱜ ᱟᱸ ᱠᱟᱹᱢᱤ ᱠᱚᱫᱚ ᱥᱟᱱᱟᱢᱟᱜ ᱠᱚᱜᱮ ᱦᱟᱸᱜ ᱵᱮᱱ ᱵᱟᱲᱟᱭᱟ ᱥᱮ ᱵᱟᱝᱟ?
ᱵᱟᱰᱟᱭ ᱜᱮᱭᱟᱞᱤᱧ᱾
ᱟᱼᱪᱪᱷᱟ-ᱪᱷᱟ᱾ ᱦᱳᱭ ᱚᱱᱟ ᱢᱟᱦᱟᱸᱜ ᱚᱸ ᱟᱹᱞᱤᱧ ᱦᱚᱸ᱾ ᱚᱲᱟᱜ ᱠᱚᱨᱮᱱᱟᱜ ᱡᱟᱦᱟᱸ ᱛᱤᱱᱟᱹᱜ ᱠᱟᱹᱢᱤ ᱠᱟᱹᱥᱱᱤ ᱠᱚ, ᱚᱱᱟ ᱠᱚᱫᱚ ᱦᱟᱸᱜ ᱥᱟᱱᱟᱢ ᱞᱮᱠᱟᱱᱟᱜ ᱜᱮ ᱟᱹᱞᱤᱧ ᱵᱟᱲᱟᱭ ᱞᱤᱧ ᱵᱟᱲᱟᱭ ᱜᱮᱭᱟ ᱦᱟᱸᱜ᱾ ᱟᱨ ᱟᱵᱚ ᱢᱟᱦᱟᱸᱜ ᱥᱟᱱᱛᱟᱲ ᱯᱚᱱ ᱠᱟᱱᱟᱵᱚᱱ ᱚᱱᱟ ᱚᱲᱟᱜ ᱠᱚᱨᱮᱱᱟᱜ ᱢᱟᱦᱟᱸᱜ ᱠᱟᱹᱢᱤ ᱵᱟᱲᱟ ᱮᱸ ᱞᱟᱜᱟᱣ ᱟᱵᱚᱱ ᱜᱮᱭᱟ ᱦᱮᱸ, ᱵᱟᱝ!
ᱚ ᱚᱝ
ᱦᱚᱭ-ᱦᱚᱭ᱾
ᱚᱲᱟᱜ ᱠᱚᱨᱮᱱᱟᱜ ᱵᱚᱸᱜᱟ ᱵᱩᱨᱩ ᱠᱩᱣᱤᱱ ᱵᱟᱲᱟᱭᱟ ᱪᱮ ᱵᱟᱝ?
ᱦᱳᱭ ᱚᱲᱟᱜ ᱠᱨᱮᱫ ᱫᱚ ᱵᱚᱸᱜᱟ ᱵᱩᱨᱩ ᱵᱟᱲᱟᱭ ᱜᱮᱭᱟᱞᱤᱧ ᱱᱚᱜᱼᱚᱱᱝᱠᱟ, ᱡᱚᱠᱷᱚᱱ ᱯᱚᱨᱚᱵᱽ ᱯᱩᱱᱟᱹᱭ ᱠᱚ ᱦᱩᱭᱩᱜ ᱛᱟᱵᱚᱱᱟ ᱥᱮᱻ ᱟᱫᱚ ᱤᱱᱟᱹ ᱟᱸᱜ ᱵᱚᱸᱜᱟᱼᱵᱩᱨᱩ ᱠᱚᱵᱚᱱ ᱱᱚ ᱚᱲᱟᱜ ᱠᱚᱨᱮᱵᱚᱱ ᱫᱩᱞ ᱪᱚᱰᱚᱨ ᱟᱠᱚᱣᱟ᱾ ᱮᱵᱚᱱ ᱩᱭᱦᱟᱹᱨ ᱠᱚᱣᱟ ᱫᱮᱵᱟ-ᱥᱮᱵᱟ ᱠᱚᱣᱟ ᱵᱚᱱ, ᱱᱚᱝᱠᱟᱱᱟᱜ ᱫᱟ ᱦᱟᱸᱜ ᱱᱤᱼᱭᱮ ᱠᱟᱹᱢᱤ ᱵᱟᱲᱟ ᱠᱟᱫ ᱜᱮᱭᱟ ᱚᱲᱟᱜ ᱠᱚᱨᱮᱫ ᱜᱮ ᱯᱚᱨᱚᱵᱽ ᱯᱩᱱᱟᱹᱭ ᱠᱚᱨᱮ ᱜᱮ ᱦᱟᱸᱜ ᱩᱸ
ᱟᱹᱭ᱾ ᱥᱟᱱᱛᱟᱲ ᱦᱚᱯᱚᱱᱟᱜ ᱛᱮ ᱚᱱᱟ ᱵᱟᱲᱟᱭ ᱠᱟᱜ ᱫᱚᱨᱠᱟᱨ ᱜᱤ᱾
ᱦᱳᱭ, ᱦᱳᱭ, ᱦᱳᱭ᱾ ᱟ ᱛᱷᱟᱞᱮ ᱜᱚᱝᱠᱮ, ᱪᱟᱥ-ᱵᱟᱥ ᱠᱟᱹᱢᱤ ᱠᱚᱫᱚ ᱦᱟᱸᱜ ᱦᱩᱭ ᱜᱚᱫ ᱠᱟᱱᱟ, ᱟᱯᱮ ᱥᱮᱱ ᱫᱚ?
ᱟᱣᱨᱤ ᱦᱩᱭᱩᱜᱼᱟ, ᱟᱣᱨᱤ ᱦᱩᱭᱩᱜᱼᱟ᱾
ᱟᱪᱪᱷᱟ ᱢᱟᱱᱮ ᱢᱟᱲᱟᱝ ᱥᱮᱱ ᱫᱚ ᱦᱟᱸᱜ, ᱟᱸ ᱢᱟᱲᱟᱝ ᱠᱷᱚᱱ ᱫᱚ ᱵᱟᱭ ᱫᱟᱜ ᱡᱟᱹᱲᱤᱭ ᱠᱟᱫ ᱯᱮᱭᱟ ᱥᱮ ᱪᱮᱫ ᱞᱮᱠᱟ?
ᱫᱟᱜ ᱡᱟᱹᱲᱤᱭᱮ ᱤᱛᱤᱥᱤᱛᱤᱞ ᱫᱚ-ᱫᱚ, ᱟᱯᱮ ᱥᱮᱫ ᱫᱚ?
ᱦᱚᱸᱭ ᱟᱞᱮ ᱥᱮᱫ ᱫᱚ ᱦᱚᱸᱜ ᱚᱱᱠᱟᱶᱚ ᱢᱟᱲᱟᱝ ᱫᱚ ᱵᱟᱭ ᱫᱟᱜ ᱡᱟᱹᱲᱤᱭ ᱠᱟᱜᱼᱟ ᱟᱫᱚ ᱚᱱᱟᱠ ᱛᱷᱟᱫᱮ ᱛᱮ ᱟᱸᱜ ᱢᱟᱲᱟᱝ ᱠᱷᱚᱱ ᱪᱟᱥ-ᱯᱟᱥ ᱦᱚᱸ ᱵᱟᱭ ᱮᱦᱚᱵ ᱟᱠᱟᱫᱟ᱾ ᱦᱚᱞᱟ ᱢᱟᱫᱮᱨ ᱠᱷᱚᱱᱟᱜ ᱡᱟᱹᱥᱛᱤᱭ ᱫᱟᱜ ᱡᱟᱹᱲᱤᱭ ᱠᱟᱫᱟ ᱦᱟᱸᱜ᱾ ᱢᱟ ᱫᱟᱜ ᱡᱟᱹᱲᱤᱭᱧᱟ ᱟᱨ ᱪᱮᱫ?
ᱱᱚᱛᱮ ᱫᱚ ᱩᱫᱤ-ᱥᱩᱛᱤ ᱢᱮᱱᱟ ᱢᱮᱱ ᱞᱮᱠᱷᱟᱱ ᱫᱚ ᱛᱤᱱᱟᱹᱜ? ᱩᱸ ᱯᱮ ᱦᱟᱴ ᱜᱟᱱ ᱦᱩᱭᱩᱜ ᱠᱟᱱᱟ ᱯᱟᱞᱮᱹᱱ ᱫᱟᱜ ᱜᱮ ᱫᱟᱜ᱾
ᱟᱪᱪᱷᱟ-ᱪᱷᱟ᱾ ᱯᱟᱪᱮᱜ ᱴᱤᱠ ᱜᱮᱭᱟ᱾ ᱟᱼᱪᱪᱷᱟ, ᱪᱷᱟ, ᱪᱷᱟ, ᱛᱟᱦᱞᱮ ᱡᱟᱹᱥᱛᱤ ᱜᱮ ᱫᱟᱜ ᱡᱟᱹᱲᱤ ᱭᱟᱯᱮ ᱠᱟᱱᱟ ᱦᱮᱸ, ᱵᱟᱝ!
ᱦᱳᱭ, ᱨᱤᱢᱤᱞ ᱜᱮᱹ ᱨᱤᱢᱤᱞ᱾
ᱚᱸ ᱟᱫᱚᱸ ᱚᱱᱠᱟ ᱜᱮ ᱦᱟᱸᱜ ᱟᱸ ᱱᱚᱣᱟ ᱦᱟᱸᱜ ᱜᱟᱞᱚᱪ ᱟᱠᱷᱲᱟ ᱛᱮᱜᱮ ᱵᱟᱲᱟᱭᱚᱜ ᱠᱟᱱᱟᱻ ᱟᱝᱛᱷ ᱡᱚᱛᱚ ᱠᱚᱲᱟ ᱥᱮᱱ ᱥᱮ ᱜᱚᱴᱟ ᱟᱛᱩ ᱫᱤᱥᱚᱢ ᱠᱚᱨᱮᱜ, ᱴᱚᱴᱷᱟ ᱠᱚᱨᱮᱜ ᱦᱟᱸᱜ᱾ ᱚᱱᱠᱟ ᱜᱮᱹᱻ ᱨᱤᱢᱤᱞ ᱢᱟᱭ ᱨᱤᱢᱤᱫ, ᱨᱤᱢᱤᱞ ᱵᱟᱲᱟᱭᱮᱫ ᱜᱮ ᱦᱟᱸᱜ᱾ ᱠᱷᱟᱱ ᱫᱟᱜ ᱫᱚ, ᱵᱟᱭ ᱫᱟᱜ ᱡᱟᱹᱲᱤᱭ ᱠᱚ ᱠᱟᱱᱟ ᱟᱨ ᱪᱮᱫ!
ᱚᱼᱣᱟᱪᱪᱷᱟ, ᱱᱚᱛᱮ ᱫᱚ ᱫᱟᱜᱮ ᱩᱛᱤ-ᱥᱩᱛᱤ᱾
ᱟᱼᱪᱪᱷᱟ-ᱪᱷᱟ᱾ ᱛᱷᱟᱞᱮ ᱜᱚᱝᱠᱮ ᱟᱯᱮ ᱫᱚ ᱱᱚᱝᱠᱟᱦ ᱥᱮᱨᱢᱟᱨᱮ ᱪᱟᱥ- -ᱵᱟᱥ ᱫᱚ ᱦᱟᱸᱜ ᱦᱩᱲᱩ ᱪᱟᱣᱞᱮ ᱫᱚ ᱢᱤᱜ ᱫᱷᱟᱣ ᱜᱮᱯᱮ ᱪᱟᱥ-ᱵᱟᱥᱮᱜᱼᱟ ᱥᱮ ᱦᱮᱸ ᱱᱤᱨᱚᱱ ᱥᱤᱛᱩᱝ, ᱱᱤᱨᱚᱱ ᱦᱩᱲᱩ ᱦᱚᱸᱵᱮᱱ ᱪᱟᱥ-ᱵᱟᱥᱟ?
ᱟᱞᱮ ᱫᱚᱸ ᱱᱤᱭᱟᱹ ᱱᱤᱭᱟᱹ
ᱟᱪᱪᱷᱟ ᱱᱚᱹᱣᱟ ᱟᱥᱟᱲ ᱥᱨᱵᱚᱱ ᱵᱚᱸᱜᱟ ᱥᱮ ᱪᱮᱫ?
ᱦᱳᱭ ᱾
ᱟᱼᱪᱷᱟ ᱾ ᱦᱳᱭ, ᱟᱸᱫᱚ ᱚᱱᱠᱟᱹᱜᱮ ᱟᱸᱞᱮ ᱦᱚᱸ ᱟᱞᱮ ᱥᱮᱱ ᱢᱟ ᱫᱟᱜ ᱡᱟᱹᱲᱤ ᱪᱤᱫ ᱢᱟᱱᱮ ᱥᱮᱨᱢᱟ ᱫᱟᱜ ᱡᱟᱹᱲᱤ ᱪᱮᱛᱟᱱ ᱜᱮ ᱦᱟᱸᱜ ᱵᱷᱚᱨᱥᱟ ᱢᱮᱱᱟᱹᱜ ᱞᱮ ᱜᱮᱹᱭᱟᱞᱮ ᱾ ᱟᱫᱚ ᱚᱱᱟ ᱞᱮᱠᱟᱛᱮ ᱟᱞᱮᱫᱚ ᱢᱤᱜ ᱥᱮᱨᱢᱟ ᱨᱮ ᱟᱸᱞᱮ ᱦᱚᱸ ᱢᱤᱫ ᱫᱷᱟᱣ ᱦᱩᱲᱩ ᱪᱟᱨᱟ ᱫᱚᱞᱮ ᱪᱟᱥᱟ, ᱟᱨ
ᱦᱮᱸ ᱾
ᱚᱱᱮ ᱚᱱᱠᱟᱹ ᱟᱸᱞᱮᱭᱟᱜ ᱫᱚ ᱰᱮᱢ ᱠᱚᱰ ᱥᱮ ᱢᱟᱨᱟᱝ ᱧᱚᱜ ᱯᱩᱠᱷᱨᱤ ᱠᱚ ᱜᱟᱰᱟᱼᱢᱩᱰᱩ ᱠᱚᱫᱚᱸ ᱵᱟᱹᱱᱩᱜ ᱟᱠᱟᱫᱟ, ᱥᱟᱢ ᱢᱟᱨᱥᱟᱞ ᱠᱚᱦᱚᱸ ᱵᱮᱵᱚᱥ ᱛᱦᱟ ᱵᱟᱹᱱᱩᱜ ᱠᱟᱫᱟ ᱟᱫᱚ ᱚᱱᱟ ᱞᱮᱹᱠᱟᱛᱮ ᱪᱟᱥ-ᱵᱟᱥ ᱫᱚ ᱢᱤᱫ ᱫᱟᱣ ᱜᱮᱞᱮ ᱪᱟᱥ-ᱵᱟᱥ ᱫᱟ ᱥᱮᱨᱢᱟᱨᱮ ᱟᱨ ᱪᱮᱫ ᱾
ᱟᱯᱮ ᱥᱮᱫ ᱫᱚ ᱵᱩᱨᱩ ᱠᱚ ᱢᱮᱱᱟᱜᱼᱟ ᱥᱮ ᱵᱟᱹᱪᱩᱜ ᱟᱱᱟ?
ᱦᱳᱭ ᱢᱮᱱᱟᱜ ᱟᱠᱟᱫ ᱜᱮᱭᱟ ᱵᱤᱨᱼᱵᱩᱨᱩ ᱫᱤᱥᱚᱢ ᱠᱟ ᱦᱚᱲ ᱠᱟᱱ ᱜᱮᱭᱟᱞᱮ ᱾
ᱟᱯᱮ ᱥᱮᱡ ᱫᱚ ᱜᱚᱝᱠᱮ?
ᱟᱞᱮ ᱥᱮᱫ ᱦᱚᱸ ᱵᱤᱨ ᱵᱩᱨᱩ ᱦᱚᱲ ᱜᱮ ᱾
ᱟᱪᱪᱷᱟ ᱟᱪᱪᱷᱟ ᱟᱪᱪᱷᱟ ᱾ ᱟᱹᱰᱤ ᱱᱟᱯᱟᱭ ᱠᱟᱛᱷᱟ ᱠᱟᱱᱟ, ᱟᱫᱚ ᱛᱟᱦᱚᱞᱮ ᱜᱚᱝᱠᱮ ᱱᱤᱛᱚᱜ ᱡᱟᱦᱟᱸ ᱩᱫ ᱯᱩᱴᱠᱟᱹ ᱠᱚᱠᱚ ᱧᱟᱢᱚᱜ ᱠᱟᱱ ᱫᱚ ᱱᱩᱠᱩ ᱠᱚᱫᱚ ᱯᱮ ᱮᱸ ᱛᱩᱢᱟᱹᱞ ᱡᱟᱨᱩᱵᱽ ᱟᱹᱜᱩᱭᱮᱫ ᱠᱚᱣᱟ ᱥᱮ ᱵᱟᱝᱟ?
ᱛᱩᱢᱟᱝ ᱱᱤᱛ ᱦᱚᱸ ᱵᱟᱝᱜᱮ, ᱡᱟᱹᱨᱩᱵ ᱪᱟᱵᱟ ᱩᱛᱟᱹᱨᱚᱜ ᱠᱟᱱᱟ ᱠᱚ ᱾
ᱟᱪᱷᱟ ᱟᱪᱷᱟ ᱟᱪᱷᱟ, ᱦᱳᱭ ᱾
ᱱᱤᱛᱚᱝ ᱢᱟ ᱦᱟᱹᱛᱤᱭᱟᱜ ᱟᱹᱰᱤ ᱥᱚᱠᱛᱚ ᱠᱚ ᱫᱟᱬᱟᱱ ᱠᱟᱱᱟ ᱥᱮ ᱵᱟᱠᱚ ᱨᱟᱠᱟᱵ ᱵᱟᱹᱲᱟᱜ ᱠᱟᱱᱟ ᱵᱩᱨᱩ ᱥᱮᱫ ᱦᱚᱸ ᱾
ᱟᱪᱪᱷᱟ ᱟᱪᱪᱷᱟ ᱟᱪᱪᱷᱟ, ᱦᱳᱭ ᱦᱳᱭ ᱦᱳᱭ ᱾
ᱟᱫᱚ ᱚᱸ ᱩᱱᱠᱩ ᱦᱚᱸ ᱪᱤᱠᱟᱹᱵᱮᱱ ᱦᱟᱸᱜ ᱵᱤᱨ ᱵᱩᱨᱩ ᱨᱮᱜᱮ ᱛᱟᱦᱮᱱ ᱴᱷᱟᱶ ᱠᱟᱱ ᱛᱟᱠᱚᱣᱟ ᱦᱟᱸᱜ ᱦᱮᱸ ᱵᱟᱝ! ᱟᱫᱚ ᱵᱤᱨ ᱵᱩᱨᱩ ᱫᱚ ᱦᱟᱸᱜ ᱠᱚᱸ ᱚᱸ ᱛᱟᱦᱮᱱ ᱜᱮᱭᱟ ᱩᱱᱠᱩᱣᱟᱜ ᱟᱸ ᱛᱟᱦᱮᱱ ᱴᱷᱟᱶ ᱠᱟᱱ ᱜᱮᱭᱟ ᱾ ᱚᱸ
ᱡᱟᱜᱟ ᱠᱟᱱᱟ ᱢᱟᱱᱮ ᱠᱚ ᱛᱟᱦᱮᱱ ᱜᱮᱭᱟ ᱾
ᱦᱳᱭ ᱦᱳᱭ ᱦᱳᱭ ᱛᱟᱦᱮᱱ ᱜᱮᱹᱭᱟ ᱠᱚ ᱾
ᱚᱸ ᱚᱠᱟᱨᱮ ᱢᱮᱱᱟᱜ ᱵᱤᱱᱟ ᱟᱵᱤᱱ ᱫᱚ ᱦᱚᱥᱴᱮᱞ ᱨᱮ ᱢᱮᱱᱟᱜ ᱵᱤᱱᱟ ᱪᱮ, ᱱᱚᱠᱟ ᱟᱛᱩ ᱫᱤᱥᱚᱢ ᱨᱮᱜᱮ ᱱᱤᱛᱚᱜ ᱫᱚ?
ᱵᱟᱝᱟ ᱟᱹᱞᱤᱧ ᱫᱚ ᱦᱟᱸᱜ ᱱᱚᱣᱟᱹ ᱠᱚᱞᱮᱡᱽ ᱨᱮᱱᱟᱜ ᱛᱟᱦᱮᱸᱱ ᱴᱷᱟᱶ ᱢᱮᱱᱟᱜ ᱟᱠᱟᱫᱟ ᱡᱟᱦᱟᱸ ᱫᱚ ᱦᱳᱥᱴᱮᱞ ᱵᱚᱱ ᱢᱮᱛᱟᱜ ᱠᱟ ᱱᱟ ᱟᱫᱚ ᱦᱟᱸᱜ ᱦᱳᱥᱴᱮᱞ ᱨᱮᱜᱮ ᱢᱮᱱᱟᱜ ᱟᱠᱟᱫ ᱞᱤᱧᱟᱹ ᱟᱨ ᱪᱮᱫ ᱵᱟᱨᱦᱮ ᱫᱤᱥᱚᱢ ᱠᱚᱨᱮ ᱜᱮ ᱦᱟᱸᱜ ᱾
ᱚᱸ
ᱦᱮᱸ ᱾ ᱟᱸᱜ ᱟᱵᱮᱱ ᱜᱮ ᱦᱟᱸᱜ ᱟᱸᱻ ᱱᱤᱛᱚᱜ ᱫᱚ ᱟᱛᱳ ᱫᱤᱥᱚᱢ ᱨᱮᱜᱮ ᱦᱮᱸ ᱵᱟᱝ?
ᱦᱳᱭ ᱟᱛᱩ ᱫᱤᱥᱚᱢ ᱨᱮᱜᱮ ᱱᱤᱛᱚᱜ ᱫᱚ, ᱵᱟᱹᱫᱷ ᱠᱟᱢᱤ ᱠᱚ ᱪᱟᱞᱩ ᱦᱚᱪᱚᱱ
ᱟᱪᱪᱷᱟ ᱟᱪᱪᱷᱟ ᱟᱪᱪᱷᱟ ᱾ ᱟᱨ ᱛᱚᱞᱦᱮ
ᱡᱚᱴᱟᱣ ᱡᱚᱴᱟᱣ ᱠᱚ ᱟᱹᱲᱤ ᱥᱚᱠᱛᱚ ᱯᱟᱞᱮ ᱢᱮᱱᱟᱜ ᱠᱚᱣᱟ!
ᱦᱳᱭ ᱡᱚᱴᱟᱣ ᱠᱚᱫᱚ ᱢᱮᱱᱟᱜ ᱠᱚᱜᱮᱭᱟ ᱟᱫᱚ ᱦᱟᱸᱜ ᱢᱤᱫ ᱢᱤᱫ ᱵᱟᱨ ᱢᱮᱱᱟᱜ ᱟᱠᱟᱫᱟᱹ ᱟᱫᱚ ᱦᱟᱸᱜ ᱵᱟᱨ ᱦᱚᱲ ᱜᱮ ᱢᱮᱱᱟᱜ ᱟᱠᱟᱫ ᱞᱤᱧᱟᱹ ᱱᱤᱛᱚᱜ ᱫᱚ
ᱟᱨ ᱟᱹᱵᱤᱱ ᱦᱚᱸ ᱯᱟᱹᱴᱷᱩᱣᱟᱹ ᱠᱟᱱ ᱜᱮᱭᱟ ᱯᱟᱹᱴᱷᱩᱣᱟᱹ ᱠᱟᱱ ᱜᱮᱭᱟᱵᱤᱱ ᱡᱟᱹᱱᱤᱡ ᱦᱮᱸ ᱟᱞᱤᱧ ᱦᱚᱸ ᱦᱚ ᱚᱞᱪᱤᱠᱤᱛᱮ ᱟᱨ ᱵᱟᱝ ᱦᱚᱸ ᱮᱴᱟᱜ ᱯᱟᱹᱨᱥᱤ ᱛᱮᱦᱚᱸ
ᱦᱚᱸ ᱚᱞᱪᱤᱠᱤ ᱛᱮᱫᱚ ᱵᱟᱹᱞᱤᱧ ᱚᱞ ᱟᱠᱟᱫᱼᱟ ᱟᱹᱞᱤᱧ ᱫᱚ
ᱟᱪᱪᱷᱟ ᱟᱪᱪᱷᱟ ᱟᱪᱷᱟ ᱛᱟᱦᱚᱞᱮ ᱵᱟᱲᱟᱭ ᱫᱚ ᱵᱟᱲᱟᱭᱟᱵᱤᱱ ᱥᱮ ᱵᱟᱝ ᱦᱮᱸ ᱤᱱᱠᱟᱹ ᱠᱟᱹᱡ ᱨᱮᱦᱚᱸ
ᱤᱭᱟᱹ ᱫᱚ ᱯᱟᱲᱦᱟᱣ ᱵᱟᱹᱞᱤᱧ ᱵᱟᱰᱟᱭᱟ ᱟᱨ ᱡᱚᱛᱚ ᱟᱹᱞᱤᱧ ᱵᱟᱲᱟᱭ ᱜᱮ ᱚᱞ ᱦᱚᱸ ᱵᱟᱞᱤᱧ ᱵᱟᱲᱟᱭ ᱚᱞ ᱫᱩᱧ ᱵᱟᱲᱟᱭᱟ ᱤᱱᱟᱹ ᱚᱞ ᱪᱤᱠᱤ ᱫᱚ ᱚᱞ ᱪᱤᱠᱤ ᱚᱞ ᱫᱩᱧ ᱵᱟᱲᱟᱭᱟ
ᱟᱪᱪᱷᱟ ᱟᱪᱪᱷᱟ ᱟᱪᱷᱟ ᱟᱪᱷᱟ ᱟᱹᱰᱤ ᱱᱟᱯᱟᱭ ᱛᱟᱦᱚᱞᱮ ᱚᱱᱛᱮ ᱩᱲᱤᱥᱥᱟ ᱯᱚᱱᱚᱛ ᱥᱮᱱᱢᱟ ᱡᱟᱹᱥᱛᱤ ᱱᱚᱣᱟ ᱵᱚᱞ ᱠᱷᱮᱞᱳᱰ ᱠᱚᱫᱚ ᱦᱩᱭᱩᱜ ᱜᱮᱭᱟ ᱛᱟᱦᱚᱞᱮ ᱦᱩᱭ ᱵᱟᱲᱟᱜ ᱠᱟᱱᱟ ᱥᱮ ᱵᱟᱝᱟ ᱱᱤᱛᱚᱜ ᱫᱚ
ᱦᱚᱸ ᱦᱩᱭᱩᱜᱼᱟ ᱟᱹᱰᱤ ᱥᱚᱠᱛᱚ ᱦᱩᱭᱩᱜᱼᱟ ᱱᱚᱛᱮ ᱫᱚ
ᱦᱳᱭ ᱦᱳᱭ ᱚᱱᱛᱮ ᱦᱟᱸᱜ ᱟᱸᱡᱚᱢ ᱠᱟᱜᱼᱟ ᱞᱤᱧ ᱱᱚᱣᱟ ᱟᱨᱚ ᱢᱳᱵᱟᱭᱤᱞ ᱠᱚᱨᱮᱜ ᱞᱤᱧ ᱧᱮᱞ ᱵᱟᱲᱟ ᱟᱠᱟᱫ ᱜᱮᱭᱟ ᱦᱟᱸᱜ ᱟᱹᱰᱤ ᱥᱚᱠᱛᱚ
ᱢᱟᱨᱟᱝ ᱢᱟᱨᱟᱝ ᱦᱩᱭᱩᱜᱼᱟ
ᱦᱳᱭ ᱦᱳᱭ ᱢᱟᱨᱟᱝ ᱢᱟᱨᱟᱝ ᱜᱮ ᱦᱩᱭᱩᱜᱼᱟ ᱦᱟᱸᱜ ᱟᱫᱚ ᱜᱚᱢᱠᱮ ᱡᱟᱦᱟᱸᱭ ᱱᱩᱭ ᱟᱧ ᱧᱩᱛᱩᱢ ᱵᱮᱱ ᱵᱟᱲᱟᱭ ᱟᱠᱟᱫ ᱡᱟᱦᱟᱸᱭ ᱫᱚ ᱮᱹᱜ ᱥᱟᱫᱷᱩ ᱢᱟᱨᱟᱱᱰᱤ
ᱦᱚᱸ
ᱦᱳᱭ ᱟᱫᱚ ᱩᱱᱤ ᱦᱟᱸᱜ ᱧᱮᱞ ᱵᱟᱲᱟᱣ ᱠᱟᱫᱮᱭᱟ ᱵᱮᱱ ᱥᱮ ᱵᱟᱝᱟ ᱱᱚᱝᱠᱟ ᱥᱟᱢᱱᱟ ᱥᱟᱢᱱᱤ ᱢᱮᱫ ᱛᱮ ᱟᱨ ᱪᱮᱫ ᱠᱷᱮᱞᱳᱰ ᱠᱚᱵᱮ ᱧᱮᱞ ᱟᱠᱟᱫ ᱛᱟᱭᱟ ᱥᱮ ᱵᱟᱝᱟ
ᱵᱟᱝᱜᱮ ᱵᱟᱹᱞᱤᱧ ᱧᱮᱞ ᱠᱟᱫᱟ ᱥᱩᱨ ᱫᱚᱞᱮ ᱥᱩᱨ ᱜᱮᱭᱟ ᱟᱛᱳ ᱠᱚᱞᱮ ᱥᱮᱱ ᱵᱟᱲᱟ ᱟᱠᱟᱱ ᱜᱮᱭᱟ ᱦᱮᱞᱮ ᱵᱟᱹᱧ ᱧᱮᱞ ᱵᱟᱲᱟ ᱟᱠᱟᱫᱮᱭᱟ ᱱᱚᱝᱠᱟ ᱤᱭᱟᱹ ᱟᱛᱳ
ᱟᱪᱪᱷᱟ ᱟᱪᱪᱷᱟ ᱟᱪᱪᱷᱟ ᱦᱳᱭ ᱟᱹᱞᱤᱧ ᱦᱚᱸ ᱚᱱᱠᱟᱜ ᱜᱮ ᱵᱟᱹᱞᱤᱧ ᱧᱮᱞ ᱟᱠᱟᱫᱟ ᱦᱟᱸᱜ ᱟᱫᱚ ᱟᱞᱮ ᱢᱟ ᱱᱚᱣᱟ ᱵᱮᱝᱜᱚᱞ ᱯᱚᱱᱚᱛ ᱛᱟᱞᱮ ᱚᱱᱠᱟ ᱢᱟ ᱦᱟᱸᱜ ᱞᱟᱹᱴᱩ ᱞᱟᱹᱴᱩ ᱢᱟᱨᱟᱝ ᱢᱟᱨᱟᱝ ᱟᱨ ᱴᱩᱨᱱᱟᱢᱮᱱᱴ ᱠᱚᱫᱚ ᱠᱷᱮᱞ ᱠᱚᱫᱚ ᱦᱟᱸᱜ ᱡᱟᱹᱥᱛᱤ ᱵᱟᱭ ᱦᱩᱭᱩᱜ ᱜᱮᱭᱟ ᱟᱨ ᱪᱮᱫ ᱢᱤᱫ ᱵᱟᱨ ᱦᱩᱭᱩᱜᱼᱟ ᱦᱟᱸᱜ ᱟᱫᱚ ᱚᱱᱠᱟ ᱢᱤᱫᱵᱟᱨ ᱫᱚ ᱱᱚᱛᱮ ᱢᱟ ᱵᱟᱠᱚ ᱦᱤᱡᱩᱜ ᱠᱟᱱᱟ ᱦᱟᱱᱛᱮ ᱡᱷᱟᱲᱠᱷᱚᱸᱰ ᱯᱚᱱᱚᱛ ᱥᱮᱱ ᱠᱟᱜ ᱡᱟᱹᱥᱛᱤ ᱦᱩᱭᱩᱜᱼᱟ ᱟᱫᱚ ᱚᱱᱛᱮᱜᱮ ᱦᱟᱸᱜ ᱦᱳᱭ ᱥᱮ
ᱚᱱᱛᱮ ᱫᱚ ᱚᱱᱠᱟ ᱯᱨᱟᱭᱤᱡ ᱠᱚ ᱛᱤᱱᱟᱹᱜ ᱞᱮᱠᱟ ᱠᱚ ᱫᱚᱦᱚᱭᱟ
ᱯᱨᱟᱭᱤᱡ ᱠᱚ ᱢᱚᱴᱟᱢᱩᱴᱤ ᱟᱸ ᱫᱩ ᱞᱟᱠᱷ ᱟᱲᱟᱭ ᱞᱟᱠᱷ ᱛᱤᱱ ᱞᱟᱠᱷ
ᱡᱚᱨ ᱥᱮ ᱡᱚᱨ ᱥᱟᱛ ᱞᱟᱠᱷ ᱟᱴ ᱞᱟᱠᱷ ᱮᱱᱠᱟ ᱜᱮ ᱦᱟᱸᱜ ᱟᱫᱚ ᱦᱟᱸᱜ ᱫᱚᱢᱮ ᱦᱳᱭ ᱟᱫᱚ ᱫᱚᱢᱮ ᱡᱟᱹᱥᱛᱤ ᱫᱚ ᱦᱟᱸᱜ ᱵᱟᱝ ᱦᱩᱭᱩᱜᱼᱟ ᱤᱱᱠᱟᱹ ᱢᱤᱫ ᱵᱟᱨ ᱟᱨ ᱪᱮᱫ ᱦᱟᱸᱰᱮ ᱱᱟᱰᱮ
ᱚᱸ
ᱦᱳᱭ ᱟᱫᱚ ᱱᱤᱝᱠᱟᱹ ᱪᱷᱳᱴᱚ ᱠᱷᱟᱴᱳ ᱡᱟᱦᱟᱸ ᱟᱵᱚ ᱥᱤᱢ ᱠᱷᱮᱞ ᱥᱮ ᱠᱷᱟᱹᱥᱤ ᱠᱷᱮᱞ ᱵᱷᱮᱲᱟ ᱠᱷᱮᱞ ᱵᱚᱱ ᱞᱟᱹᱭᱟ ᱱᱚᱜᱼᱱᱟ ᱠᱚᱫᱚ ᱦᱟᱸᱜ ᱦᱩᱭᱩᱜ ᱜᱮᱭᱟ ᱟᱨ ᱪᱮᱫ
ᱦᱚ
ᱦᱚ ᱟᱪᱪᱷᱟ ᱟᱪᱷᱟ ᱚᱝᱠᱟᱜᱮ ᱟᱞᱮ ᱥᱩᱨ ᱨᱮᱦᱟᱸᱜ ᱡᱮᱢᱚᱱ ᱱᱚᱜᱱᱟ ᱢᱟᱨᱟᱝ ᱯᱚᱨᱚᱵᱽ ᱫᱚ, ᱦᱟᱹᱛᱤ ᱞᱮᱠᱟᱱ ᱯᱚᱨᱚᱵᱽ ᱢᱮᱱᱛᱮ, ᱡᱟᱦᱟᱸ ᱥᱚᱦᱚᱨᱟᱭ ᱯᱚᱨᱚᱵᱽ ᱵᱚᱱ, ᱢᱮᱛᱟᱜ ᱠᱟᱱᱟ ᱦᱟᱸᱜ, ᱟᱫᱚ, ᱱᱮᱜᱼᱮ ᱱᱤᱭᱟᱹ, ᱚᱠᱛᱚ ᱨᱮ ᱦᱟᱸᱜ, ᱚᱱᱠᱟ ᱮᱸᱼ ᱥᱚᱦᱨᱟᱭ ᱠᱚ, ᱯᱟᱨᱚᱢ ᱜᱚᱫ ᱞᱮᱱᱠᱷᱟᱱ, ᱟᱨ ᱠᱤᱪᱷᱩ ᱫᱤᱱ ᱯᱚᱨᱮ, ᱚᱱᱠᱟᱜᱮ ᱫᱮᱥ ᱵᱟᱸᱫᱽᱱᱟ, ᱦᱩᱭᱩᱜᱼᱟ ᱾ ᱫᱮᱥ ᱵᱟᱸᱫᱽᱱᱟ ᱵᱚᱱ ᱢᱮᱛᱟᱜ ᱠᱟᱱᱟ ᱾ ᱟᱫᱚ, ᱱᱚᱣᱟ ᱫᱮᱥ ᱵᱟᱸᱫᱽᱱᱟ ᱛᱚ, ᱨᱮ ᱦᱟᱸᱜ, ᱟᱞᱮ ᱟᱹᱛᱩ, ᱴᱚᱴᱷᱟ ᱥᱩᱨ ᱨᱮᱜᱮ ᱦᱟᱸᱜ, ᱚᱱᱠᱟ ᱠᱷᱮᱞᱳᱱᱰ ᱦᱩᱭᱩᱜᱼᱟ, ᱱᱚᱣᱟ, ᱵᱷᱮᱲᱟ ᱠᱷᱮᱞᱳᱰ, ᱟᱨ ᱪᱮᱫ?
ᱦᱚᱸᱻ ᱾
ᱟᱫᱚ, ᱦᱳᱭ! ᱚᱱᱠᱟᱮ ᱜᱮ ᱦᱟᱸᱜ, ᱧᱮᱞ ᱵᱟᱲᱟ ᱟᱠᱟᱫ ᱜᱮᱭᱟ ᱞᱤᱧ, ᱩᱸᱝ ᱵᱷᱮᱲᱟ ᱯᱨᱟᱭᱤᱡᱽ ᱛᱟᱦᱮᱱᱟ ᱾ ᱟᱨ, ᱚᱱᱟ ᱴᱨᱚᱯᱷᱤ ᱠᱚᱠᱚ, ᱮᱢᱟ ᱠᱚᱣᱟ ᱾
ᱟᱵᱤᱱ ᱵᱤᱱ, ᱞᱠᱷᱮᱞ ᱵᱟᱲᱟᱭ ᱟᱪᱮ ᱵᱟᱝ?
ᱦᱳᱭ! ᱟᱹᱞᱤᱧ ᱦᱚᱸ, ᱠᱷᱮᱞᱳᱰ ᱜᱮᱭᱟᱞᱤᱧ ᱾
ᱦᱟᱲᱚ, ᱾
ᱦᱳᱭ ᱾